ᱦᱮᱸ ᱡᱚᱦᱟᱨ ᱜᱮ ᱤᱧᱟᱹᱜ ᱨᱚᱲ ᱟᱸᱡᱚᱢᱚᱜ ᱠᱟᱱᱟ?
ᱦᱮᱞᱳ ᱟᱸᱡᱚᱢ ᱫᱟᱵᱮᱱ?
ᱦᱮᱸ ᱟᱸᱡᱚᱢᱮᱜ ᱜᱮᱭᱟᱞᱤᱧ᱾ ᱟᱞᱤᱧᱟᱜ ᱨᱚᱲ ᱵᱮᱱ ᱟᱸᱡᱚᱢᱮᱫᱟ?
ᱟᱵᱤᱱᱟᱜ ᱨᱚᱲ ᱵᱟᱝ ᱟᱸᱡᱚᱢᱚᱜ ᱠᱟᱱᱟ᱾
ᱱᱤᱛᱚᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱞᱟᱹᱭᱵᱮᱱ?
ᱫᱤᱭᱮ ᱪᱮᱫ ᱞᱮᱠᱟ ᱢᱮᱱᱟᱜ ᱵᱤᱱᱟ?
ᱦᱮᱸ ᱱᱟᱯᱟᱭ ᱜᱮ᱾ᱟᱯᱮᱜᱮ ᱚᱠᱟ ᱞᱮᱠᱟ?
ᱦᱮᱸ ᱟᱞᱮ ᱠᱚᱦᱚᱸ ᱱᱟᱯᱟᱭ ᱜᱮ ᱥᱟᱱᱟᱢ ᱦᱚᱲ ᱚᱲᱟᱜ
ᱨᱚᱲ ᱟᱵᱮᱱᱟᱜ ᱨᱚᱲ ᱵᱟᱝ ᱟᱹᱰᱤ ᱵᱷᱤᱛᱤᱨ ᱨᱮ ᱟᱸᱡᱚᱢᱚᱜ ᱠᱟᱱᱟ, ᱠᱟᱹᱴᱤᱡ ᱡᱳᱨᱛᱮ ᱨᱚᱲ ᱵᱮᱱ ᱥᱮ
ᱟᱪᱪᱷᱟ ᱢᱚᱴᱟᱢᱚᱴᱤ ᱞᱤᱧ ᱨᱚᱲ ᱮᱫᱟ ᱱᱤᱛᱚᱜ ᱵᱮᱱ ᱟᱸᱡᱚᱢ ᱧᱟᱢᱮᱫ ᱜᱮᱭᱟ?
ᱦᱮᱸ ᱟᱸᱡᱚᱢ ᱫᱟᱞᱤᱧ
ᱦᱮᱸ ᱟᱞᱮ ᱚᱲᱟᱜ ᱨᱮᱱ ᱥᱟᱱᱟᱢ ᱜᱚ ᱵᱟᱵᱟ ᱛᱟᱠᱚ ᱥᱟᱱᱟᱢ ᱜᱮ ᱱᱟᱯᱟᱭ ᱜᱮ ᱢᱮᱱᱟᱜ ᱠᱚᱣᱟ ᱟᱫᱚ ᱚᱱᱟᱜᱮ ᱫᱤᱭᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱚᱲᱟᱜ ᱨᱮᱫᱚ?
ᱚᱲᱟᱜ ᱨᱮᱫᱚ ᱛᱤᱦᱤᱧ ᱜᱟᱯᱟ ᱫᱚ ᱱᱚᱜᱼᱚᱭ ᱫᱟᱜ ᱡᱟᱹᱲᱤ ᱠᱚ ᱴᱷᱤᱠ ᱴᱷᱟᱠ ᱵᱟᱝ ᱦᱩᱭᱩᱜ ᱠᱟᱱ ᱛᱮ ᱨᱚᱦᱚᱭ ᱦᱚᱸ ᱵᱟᱝᱞᱮ ᱫᱷᱩᱨᱟᱹᱣ ᱟᱠᱟᱱᱟ ᱚᱲᱟᱜ ᱠᱚᱨᱮ ᱜᱮ ᱢᱮᱱᱟᱜ ᱞᱮᱭᱟ᱾
ᱟᱪᱪᱷᱟ ᱚ ᱫᱤᱭᱮ ᱛᱟᱦᱚᱞᱮ ᱫᱚ ᱫᱟᱜ ᱡᱟᱹᱲᱤ ᱫᱚ ᱦᱟᱸᱜ ᱥᱮᱨᱚᱠᱚᱢ ᱵᱟᱹᱱᱩᱜ ᱠᱟᱜᱼᱟ ᱡᱮᱢᱚᱱ ᱟᱞᱮ ᱥᱮᱫ ᱦᱚᱸ ᱫᱟᱜ ᱡᱟᱹᱲᱤ ᱫᱚ ᱚᱱᱠᱟᱜᱮ ᱵᱟᱹᱱᱩᱜ ᱟᱠᱟᱜᱼᱟ ᱱᱤᱛ ᱫᱷᱟᱹᱵᱤᱡᱛᱮ ᱡᱟᱜᱮᱭ ᱫᱟᱜ ᱵᱟᱲᱟᱭᱮᱫᱟ ᱟᱫᱚ ᱵᱟᱹᱭᱦᱟᱹᱲ ᱦᱚᱸ ᱵᱟᱝ ᱯᱮᱨᱮᱡᱚᱜ ᱠᱟᱱᱟ ᱡᱟᱜᱤ ᱫᱷᱩᱲᱤ ᱞᱚᱦᱚᱫᱚᱜ ᱞᱮᱠᱟᱭ ᱫᱟᱜ ᱮᱫᱟ᱾
ᱚᱝᱠᱟ ᱜᱮ ᱟᱞᱮ ᱥᱮᱱ ᱦᱚᱸ᱾
ᱦᱮᱸ ᱟᱨ ᱟᱯᱮ ᱠᱚᱨᱮᱱ ᱫᱚ ᱜᱟᱹᱭ ᱰᱟᱝᱨᱟ ᱠᱚ ᱢᱤᱦᱩ ᱢᱮᱨᱚᱢ ᱩᱝᱠᱩ ᱠᱚᱫᱚ ᱢᱮᱱᱟᱜ ᱠᱚᱛᱟ ᱯᱮᱭᱟ ᱥᱮ ᱵᱟᱝ?
ᱦᱮᱸ ᱢᱮᱱᱟᱜ ᱠᱚᱛᱟᱞᱮ ᱜᱮᱭᱟ᱾
ᱟᱪᱪᱷᱟ ᱦᱮᱸ ᱟᱞᱮ ᱨᱮᱱ ᱦᱚᱸ ᱜᱟᱹᱭ ᱰᱟᱝᱨᱟ ᱢᱤᱦᱩ ᱢᱮᱨᱚᱢ ᱠᱚᱫᱚ ᱢᱮᱱᱟᱜ ᱠᱚᱜᱮᱭᱟ᱾ ᱟᱫᱚ ᱟᱞᱮ ᱨᱮᱱ ᱫᱚ ᱟᱞᱮ ᱟᱹᱛᱩ ᱨᱮᱫᱚ ᱟᱭᱢᱟ ᱜᱮ ᱢᱮᱱᱟᱜ ᱠᱚᱣᱟ ᱟᱞᱮ ᱨᱮᱱ ᱦᱚᱸ ᱢᱮᱱᱟᱜ ᱠᱚᱣᱟ ᱦᱮᱸ ᱫᱚᱥ ᱵᱟᱨᱚᱴᱤ ᱜᱟᱱ ᱜᱟᱹᱭ ᱰᱟᱝᱨᱟ ᱢᱤᱞᱮ ᱢᱮᱱᱟᱜ ᱠᱚᱣᱟ ᱟᱫᱚ ᱩᱝᱠᱩ ᱠᱚᱜᱮ ᱜᱩᱯᱤ ᱦᱩᱭᱩᱜᱼᱟ ᱜᱩᱯᱤ ᱞᱮ ᱤᱫᱤ ᱠᱚᱣᱟ ᱢᱟ ᱵᱟᱹᱭᱦᱟᱹᱲ ᱥᱮ ᱡᱟᱜᱮ ᱯᱚᱛᱤᱛ ᱠᱚ ᱢᱮᱱᱟᱜ ᱠᱟ ᱟ ᱚᱱᱟ ᱠᱚᱨᱮ ᱟᱹᱛᱤᱧ ᱞᱮ ᱤᱫᱤ ᱠᱚᱣᱟ ᱟᱞᱮᱫᱚ ᱚᱝᱠᱟ ᱥᱮᱛᱟᱜ ᱠᱷᱚᱡ ᱜᱮ ᱥᱟᱴ ᱥᱟᱛᱴᱟ ᱠᱷᱚᱡ ᱜᱮ ᱟᱹᱛᱤᱧ ᱞᱮ ᱤᱫᱤ ᱠᱚᱣᱟ ᱚᱱᱮ ᱚᱝᱠᱟ
ᱦᱮᱸ ᱟᱨ ᱟᱨ ᱠᱟᱹᱴᱤᱡ ᱟᱨᱚ ᱟᱥᱛᱮ ᱟᱥᱛᱮ ᱨᱚᱲ ᱟᱸᱡᱚᱢᱚᱜ ᱠᱟᱱ ᱛᱟᱵᱮᱱᱟ ᱡᱳᱨᱛᱮ ᱠᱟᱹᱴᱤᱡ ᱨᱚᱲ ᱵᱮᱱ
ᱟᱪᱪᱷᱟ ᱛᱟᱦᱚᱞᱮ ᱟᱯᱮ ᱫᱚ ᱤᱭᱟᱹ ᱰᱟᱝᱨᱟ ᱜᱟᱹᱭ ᱠᱚᱫᱚ ᱛᱟᱦᱚᱞᱮ ᱫᱚ ᱪᱮᱫ ᱞᱮᱠᱟ ᱢᱟᱴᱷ ᱯᱮ ᱠᱷᱩᱱᱴᱟᱹᱣ ᱚᱴᱩ ᱠᱟᱠᱚᱣᱟ ᱥᱮ ᱤᱭᱟᱹ ᱜᱩᱯᱤ ᱯᱮ ᱤᱫᱤ ᱠᱚᱣᱟ᱾
ᱟᱞᱮ ᱫᱚ ᱮᱢᱱᱤ ᱜᱩᱯᱤ ᱠᱚᱜᱮᱭᱟᱞᱮ ᱟᱨᱠᱤ ᱯᱟᱞ ᱰᱟᱸᱝᱨᱟ ᱥᱟᱶ ᱟᱨᱠᱤ᱾
ᱟᱪ-ᱪᱷᱟ ᱛᱟᱦᱞᱮ ᱫᱚ ᱟᱞᱮ ᱥᱮᱜ ᱞᱮᱠᱟ ᱜᱤ ᱟᱯᱮ ᱦᱚᱸ ᱟᱪᱷᱟ᱾ ᱫᱤᱭᱮ ᱡᱚᱢ ᱵᱟᱲᱟ ᱦᱩᱭ ᱱᱟ᱾
ᱵᱟᱝ ᱟᱣᱨᱤ ᱦᱩᱭᱩᱜ-ᱟ ᱟᱯᱮ ᱠᱚᱜᱮ᱾
ᱦᱮᱸ ᱡᱚᱢ ᱵᱟᱲᱟ ᱫᱚ ᱵᱟᱝ ᱦᱩᱭ ᱠᱟᱱᱟ ᱦᱩᱭᱩᱜ-ᱟ ᱦᱟᱸᱜ᱾ ᱟᱨ ᱢᱤ ᱜᱷᱟᱲᱤᱜ ᱯᱚᱨ ᱜᱮ ᱦᱟᱸᱜ ᱟᱫᱚ ᱡᱚᱢ ᱵᱟᱲᱟᱭ ᱦᱳᱭᱳᱜᱼᱟ ᱟᱫᱚ ᱪᱮᱜ ᱠᱚᱪᱚᱯᱮ᱾ ᱩᱛᱩ ᱠᱟᱜ ᱛᱤᱦᱤᱧ ᱫᱚ᱾
ᱟᱫᱚ ᱵᱟᱹᱧ ᱞᱟᱹᱭ ᱫᱟᱲᱮᱜ ᱠᱟᱱᱟ ᱱᱤᱛᱚᱜ ᱫᱚ᱾
ᱟᱪᱪᱷᱟ᱾
ᱤᱥᱤᱱ ᱟᱨᱤ ᱟᱹᱣᱨᱤ ᱟᱨᱠᱤ ᱯᱩᱨᱟᱹᱜ-ᱟ ᱤᱥᱤᱱ ᱫᱟᱠᱚ ᱦᱮᱸᱜ ᱮ᱾ ᱠᱤᱪᱷᱩ ᱠᱷᱚᱱ ᱢᱟᱲᱟᱝ ᱠᱚ ᱪᱚᱸᱫᱟ ᱟᱠᱟᱜ᱾
ᱚ᱾ ᱛᱟᱦᱞᱮ ᱫᱚ ᱫᱟᱜ ᱫᱚ ᱵᱟᱭ ᱫᱟᱜ ᱮᱫᱟ ᱡᱮ ᱥᱤᱛᱩᱝ ᱫᱟᱭ ᱟᱯᱮᱥᱮᱜ ᱥᱤᱛᱩᱝ ᱵᱟᱲᱟᱭᱮᱜ ᱜᱮᱭᱟ᱾
ᱦᱮᱸ ᱥᱤᱛᱩᱝ ᱫᱟᱭ᱾ ᱟᱨ ᱡᱮᱢᱚᱱ ᱛᱤᱦᱤᱧ ᱫᱚ ᱥᱟᱨᱟ ᱫᱤᱱ ᱵᱟᱭ ᱫᱟᱜ ᱠᱟᱫᱟ ᱳᱭ᱾ ᱥᱤᱸᱜᱟᱹᱲ ᱚᱠᱛᱮ ᱛᱷᱚᱲᱟᱭ ᱫᱟᱜ ᱠᱮᱜ-ᱟ ᱟᱫᱚ ᱵᱟᱭ ᱫᱟᱜ ᱠᱟᱜ-ᱟ ᱟᱨ᱾ ᱥᱤᱧ ᱵᱮᱲᱟᱭ ᱫᱟᱜ ᱮᱜ ᱠᱷᱟᱱ ᱫᱟᱜ ᱮᱫᱟᱭ ᱥᱮ ᱥᱮ ᱟᱨᱚ ᱥᱤᱛᱩᱝ ᱫᱟᱭ ᱢᱤᱫ ᱫᱷᱟᱣ ᱠᱟᱛᱮᱱ ᱚᱱᱮ ᱚᱱᱠᱟ᱾
ᱚ ᱟᱪᱪᱷᱟ ᱟᱨ ᱟᱯᱮ ᱥᱮᱜ ᱫᱚ᱾ ᱱᱤᱠᱟ ᱵᱟᱯᱞᱟ ᱠᱚᱫᱚ ᱦᱩᱭ ᱵᱟᱲᱟᱜ ᱜᱮᱭᱟ ᱟᱫᱚ᱾ ᱪᱮᱫ ᱞᱮᱠᱟ ᱦᱩᱭᱩᱜᱼᱟ ᱵᱟᱯᱞᱟ ᱛᱷᱚᱲᱟᱢ ᱞᱟᱹᱭ ᱞᱮᱠᱷᱟᱧ ᱤᱧ ᱟᱸᱡᱚᱢ ᱠᱮᱭᱟ ᱟᱯᱮ ᱥᱮᱱᱟᱜ᱾ ᱵᱟᱯᱞᱟ ᱪᱮᱫ ᱞᱮᱠᱟ ᱦᱩᱭᱩᱜ-ᱟ ᱵᱟᱝ ᱦᱩᱭᱩᱜ-ᱟ ᱚᱱᱟ ᱠᱚᱜᱤ ᱢᱤᱜ ᱵᱟᱨ ᱠᱟᱛᱷᱟ᱾
ᱟᱞᱮ ᱥᱮᱱ ᱵᱟᱯᱞᱟ ᱫᱚ ᱞᱟᱹᱭ ᱜᱟᱱᱚᱜ-ᱟ ᱡᱮ᱾
ᱛᱳᱢᱟᱨ᱾ ᱤᱭᱟᱹ ᱟᱞᱮ ᱫᱚ᱾ ᱪᱷᱟᱢᱰᱟ ᱪᱷᱟᱢ ᱟᱞᱮ ᱥᱮᱱ ᱫᱚ ᱪᱷᱟᱢᱰᱟ ᱞᱟᱛᱟᱨ ᱨᱮᱫᱚ᱾ ᱥᱤᱸᱫᱽᱨᱟᱹ ᱫᱟᱱ ᱫᱚ ᱵᱟᱝ ᱦᱳᱭᱩᱜᱼᱟ ᱟᱞᱮ ᱥᱮᱱ ᱫᱚ ᱠᱩᱞᱦᱤ ᱨᱮ ᱥᱤᱸᱫᱽᱨᱟᱹ ᱫᱟᱱ ᱦᱩᱭᱩᱜ ᱜᱮᱭᱟ᱾ ᱚᱱᱟ ᱥᱟᱶᱛᱮ ᱠᱷᱟᱸᱰᱟ ᱫᱟᱜ ᱢᱮᱱᱟᱜ ᱛᱟᱞᱮᱭᱟ ᱪᱷᱟᱹᱴᱤ ᱠᱩᱴᱟᱹᱢ ᱢᱮᱱᱟᱜᱼᱟ ᱚᱱᱟ ᱠᱚ ᱢᱮᱱᱟᱜ-ᱟ᱾ ᱠᱤᱱᱛᱩ ᱟᱫᱚᱢ ᱟᱫᱚᱢ ᱡᱟᱭᱜᱟ ᱨᱮᱫᱚ ᱧᱮᱞ ᱦᱩᱭ ᱟᱠᱟᱱᱟ ᱡᱮ ᱪᱷᱟᱢᱰᱟ ᱞᱟ ᱞᱟᱛᱟᱨ ᱨᱮᱜᱮ ᱥᱤᱸᱫᱽᱨᱟᱹᱫᱟᱱ ᱦᱩᱭᱩᱜ ᱜᱮᱭᱟ ᱢᱮᱱᱠᱷᱟᱱ ᱟᱞᱮ ᱥᱮᱱ ᱫᱚ ᱚᱱᱠᱟ ᱫᱚ ᱵᱟᱝ᱾ ᱟᱞᱮ ᱥᱮᱱ ᱫᱚ ᱠᱩᱞᱦᱤ ᱫᱩᱣᱟᱹᱨ ᱨᱮ ᱥᱤᱸᱫᱽᱨᱟᱹ ᱫᱟᱱ ᱦᱩᱭᱩᱜᱼᱟ᱾
ᱟᱪ-ᱪᱷᱟ ᱦᱮᱸ ᱟᱞᱮᱥᱮᱜ ᱦᱚᱸ ᱵᱟᱯᱞᱟ ᱠᱩᱫᱚ᱾ ᱡᱮᱢᱚᱱ ᱤᱭᱟᱹ ᱧᱮᱯᱮᱞ ᱵᱟᱯᱞᱟ ᱡᱩᱫᱤ ᱞᱤᱧ ᱞᱟᱹᱭ ᱞᱮᱠᱷᱟᱡ ᱡᱚ᱾ ᱛᱚ ᱦᱩᱭᱩᱜ ᱠᱟᱱᱟ ᱯᱟᱹᱦᱤᱞ ᱨᱮᱫᱚ ᱦᱟᱸᱜ ᱱᱚᱠᱟ᱾ ᱦᱮᱸ ᱧᱮᱯᱮᱞ ᱪᱟᱞᱟᱜ ᱦᱳᱭᱳᱜᱼᱟ ᱠᱩᱲᱤ ᱧᱮᱞ ᱟᱨ ᱠᱤ ᱟᱫᱚ ᱤᱱᱟᱹᱯᱚᱨ ᱠᱩᱥᱤ ᱨᱟᱹᱡᱤ ᱦᱩᱭ ᱞᱮᱱ ᱠᱷᱟᱡ ᱫᱚ ᱦᱟᱸᱜ᱾ ᱤᱱᱟᱹ ᱛᱟᱭᱚᱢ ᱫᱚ᱾ ᱤᱱᱟᱹ ᱛᱟᱭᱚᱢ ᱫᱚ᱾ ᱥᱟᱜ ᱠᱟᱢ ᱤᱭᱟᱹ ᱢᱟᱞᱟ ᱢᱩᱫᱟᱹᱢ ᱠᱩ ᱦᱩᱭᱩᱜ-ᱟ ᱢᱟᱞᱟ ᱢᱩᱫᱟᱹᱢ᱾ ᱦᱮᱸ ᱤᱱᱟᱹ ᱯᱚᱲ᱾᱾ ᱠᱩᱲᱤ ᱠᱩ ᱠᱩᱲᱤ ᱚᱲᱟᱜ ᱠᱷᱚᱡ ᱠᱚ ᱦᱤᱡᱩᱜᱼᱟ ᱱᱚᱸᱰᱮ ᱠᱚᱲᱟ ᱚᱲᱟᱜ ᱠᱚ ᱦᱤᱡᱩᱜ-ᱟ᱾ ᱦᱩᱲᱩ ᱠᱩᱠᱩ ᱤᱫᱤ ᱠᱮᱜ ᱜᱤ ᱤᱱᱟᱹ ᱯᱚᱨ ᱵᱟᱯ ᱯᱞᱟ ᱠᱚᱠᱩ ᱫᱤᱱ-ᱟ ᱥᱮ ᱜᱤᱨᱟᱹ ᱠᱚᱠᱩ ᱛᱚᱞ-ᱟ᱾ ᱟᱫᱚ ᱚᱱᱟ ᱛᱟᱭᱚᱢ ᱜᱤ ᱵᱟᱯᱞᱟ ᱮᱦᱚᱵᱚᱜᱼᱟ ᱵᱟᱯᱞᱟ ᱮᱦᱚᱵ ᱥᱟᱶ᱾ ᱦᱩ ᱮᱦᱚᱵ ᱮᱱ ᱜᱮᱭᱟ ᱟᱨᱠᱤ ᱟᱫᱚ ᱤᱱᱟᱹ ᱯᱚᱨ ᱥᱟᱵᱠᱟᱢ ᱠᱚᱲᱟ ᱠᱚᱫᱚ ᱵᱟᱹᱨᱭᱟᱹᱛᱚᱜ ᱠᱚ ᱪᱟᱣᱟᱱ ᱜᱮ ᱠᱩᱲᱤ ᱛᱟᱠᱚ ᱴᱷᱮᱜ ᱟᱫᱚ ᱟᱫᱚ ᱥᱤᱸᱫᱽᱨᱟᱹᱫᱟᱱ ᱫᱚᱦᱟᱸᱜ ᱚᱝᱠᱟᱜᱮ ᱦᱩᱭᱩᱜᱼᱟ ᱢᱟᱱᱮ ᱢᱮ ᱪᱷᱟᱢᱰᱟ ᱞᱟᱛᱟᱨ ᱨᱮᱫᱚ ᱵᱟᱝ ᱦᱚᱭᱩᱜᱼᱟ, ᱥᱤᱸᱫᱽᱨᱟᱹᱫᱟᱱ ᱫᱚ ᱟᱞᱮ ᱥᱮᱜ ᱦᱚᱸ ᱩᱝᱠᱟᱜᱮ ᱚᱱᱟ ᱚᱸ ᱠᱩᱞᱦᱤ ᱨᱤᱜᱤ ᱦᱩᱭᱩᱜᱼᱟ, ᱪᱷᱟᱴᱠᱟᱨᱮ ᱟᱨᱠᱤ᱾
ᱦᱮᱸ
ᱟᱫᱚ ᱚᱱᱟ ᱚᱝᱠᱟ
ᱛᱚᱵᱮ ᱦᱮᱸ ᱟᱹᱰᱤ ᱡᱟᱭᱜᱟ ᱨᱮ ᱟᱨᱠᱤ ᱧᱮᱞ ᱦᱚᱸ ᱚᱸ ᱧᱮᱞ ᱠᱟᱹᱫᱤᱧ ᱟᱨᱠᱤ᱾ ᱩᱝᱠᱟ ᱪᱷᱟᱢᱰᱟ ᱞᱟᱛᱟᱨ ᱨᱮ ᱦᱩᱭᱩᱜ ᱜᱮᱭᱟ ᱵᱟᱯᱞᱟ᱾
ᱚ ᱟᱪᱪᱷᱟ ᱦᱮᱸ ᱦᱚᱸᱶᱮ ᱚᱝᱠᱟ ᱧᱮᱞ ᱧᱟᱢᱚᱜ ᱠᱟᱱ ᱜᱮᱭᱟ ᱟᱫᱚ ᱟᱫᱚᱢ ᱟᱫᱚᱢ ᱴᱚᱞᱟ ᱨᱮᱫᱚ ᱚᱝᱠᱟ ᱦᱩᱭᱩᱜ ᱠᱟᱱ ᱜᱮᱭᱟ᱾ ᱟᱫᱚᱜ ᱱᱤᱥᱪᱚᱭ ᱠᱟᱨᱚᱱ ᱢᱮᱱᱟᱜ ᱠᱟᱜᱼᱟ ᱥᱮ ᱪᱤᱜ ᱞᱤᱠᱟ ᱪᱚ ᱚᱱᱟ ᱨᱮᱱᱟᱜ ᱦᱚᱸ ᱮᱛᱮᱜ᱾ ᱵᱟᱰᱟᱭ ᱵᱟᱝ ᱛᱮᱸᱦᱮᱱ ᱠᱷᱟᱡ ᱫᱚ ᱦᱟᱸᱜ ᱩᱢ ᱛᱚᱜ ᱦᱟᱸᱜ ᱵᱟᱹᱞᱤᱧ ᱞᱟᱹᱭ ᱫᱟᱲᱮᱜ ᱠᱟᱱᱟ ᱟᱹᱞᱤᱧ ᱦᱚᱸ᱾ ᱚᱱᱮ ᱚᱝᱠᱟ ᱟᱨ ᱟ-ᱟᱯᱮ ᱥᱮᱜ ᱫᱚ ᱵᱮᱥᱤᱨ ᱵᱷᱟᱜᱽ ᱵᱟᱯᱞᱟ ᱫᱚ ᱪᱤᱜ ᱞᱮᱠᱟ ᱦᱩᱭ ᱵᱟᱲᱟᱜ ᱠᱟᱱᱟ? ᱡᱮᱢᱚᱱ ᱱᱮᱛᱟᱨ ᱢᱟ ᱦᱟᱸᱜ ᱚᱱᱮ ᱚᱝᱠᱟ ᱟᱹᱭᱟᱹ ᱦᱮᱸ ᱚᱱᱞᱟᱭᱤᱱ ᱛᱮᱜᱮ ᱠᱚ ᱧᱟᱯᱟᱢᱚᱜ ᱠᱟᱱᱟ ᱠᱩᱥᱤ ᱨᱟᱹᱡᱤ ᱠᱟᱛᱮᱜ ᱠᱩ ᱤᱫᱤᱭᱮᱜ ᱠᱚᱣᱟ ᱮ ᱟᱹᱜᱩᱭᱮᱜ ᱠᱚᱣᱟ ᱠᱩ ᱚᱱᱮ ᱚᱝᱠᱟ ᱟᱫᱚ ᱟᱯᱮ ᱥᱮᱜ ᱫᱚ ᱪᱮᱜ ᱞᱮᱠᱟ ᱧᱮᱯᱮᱞ ᱞᱟᱹᱜᱤᱜ ᱵᱟᱯᱞᱟ ᱡᱟᱹᱥᱛᱤ ᱦᱩᱭᱩᱜ ᱠᱟᱱᱟ ᱥᱮ ᱠᱩᱥᱤ ᱨᱟᱹᱡᱤ ᱠᱟᱛᱮᱜ ᱠᱩ ᱤᱫᱤᱭᱮᱜ ᱠᱚᱣᱟ ᱚᱱᱮ ᱚᱝᱠᱟ ᱱᱟᱜ ᱵᱟᱯᱞᱟ ᱡᱟᱹᱥᱛᱤ ᱦᱩᱭᱩᱜ ᱠᱟᱱᱟ᱾ ᱡᱩᱫᱤ ᱵᱮᱱ ᱞᱟᱹᱭ ᱠᱮᱭᱟ ᱛᱟᱦᱞᱮ ᱞᱤᱧ ᱵᱟᱲᱟ ᱵᱟᱲᱟᱭ ᱫᱟᱲᱮ ᱠᱮᱭᱟ ᱟᱨ ᱠᱤ᱾
ᱵᱟᱝ ᱚᱱᱮ ᱡᱟᱦᱟᱸ ᱵᱮᱱ ᱞᱟᱹᱭ ᱠᱮᱜᱼᱟ ᱟᱵᱮᱱ ᱚᱱᱞᱟᱭᱤᱱ ᱚᱱᱟ ᱜᱮ ᱡᱟᱹᱥᱛᱤ ᱠᱟᱭ ᱛᱮ ᱦᱩᱭᱩᱜ ᱠᱟᱱᱟ᱾ ᱧᱮᱞ ᱧᱮᱯ ᱯᱮᱞ‌ ᱦᱚᱸ ᱦᱩᱭᱩᱜ ᱠᱟᱱᱟ ᱢᱮᱱᱠᱷᱟᱱ ᱠᱷᱩᱵ ᱠᱚᱢ ᱟᱛᱩ ᱨᱮ ᱧᱮᱞ ᱫᱟᱞᱤᱧ ᱛᱚ ᱠᱷᱩᱵ ᱠᱚᱢ᱾
ᱟᱪᱪᱷᱟ ᱦᱮᱸ ᱚᱝᱠᱟ ᱜᱤ ᱡᱮᱢᱚᱱ ᱟᱞᱮ ᱥᱮᱜ ᱦᱚᱸ ᱚᱝᱠᱟ ᱜᱤ ᱱᱮᱛᱟᱨ ᱫᱚ ᱟᱜᱮ ᱠᱩ ᱠᱩᱲᱤᱼᱠᱚᱲᱟ ᱠᱩ ᱠᱩᱥᱤᱜ ᱠᱟᱱᱟ ᱠᱩ᱾ ᱮ ᱤᱱᱟᱹ ᱛᱟᱭᱚᱢ ᱨᱟᱭᱵᱟᱨ ᱠᱩᱠᱩ ᱥᱟᱵᱮᱜ ᱠᱚᱣᱟ ᱤᱱᱟᱹ ᱯᱚᱨ ᱥᱟᱜ ᱠᱟᱢ ᱡᱚᱛᱚ ᱠᱩ ᱜᱚᱴᱟᱭᱫᱟ᱾ ᱧᱮᱯᱮᱞ ᱠᱩ ᱪᱟᱞᱟᱜ ᱠᱟᱱᱟ, ᱵᱟᱯᱞᱟ ᱠᱩᱠᱩ ᱫᱤᱱᱫᱟ ᱩᱝᱠᱟ ᱛᱤᱜᱤ ᱥᱟᱱᱟᱢ ᱦᱩᱭᱩᱜ ᱠᱟᱱᱟ᱾ ᱦᱩᱸᱜ ᱟᱫᱚ ᱥᱮᱫᱟᱭ ᱠᱩᱠᱩ ᱥᱮᱫᱟᱭ ᱦᱚᱲ ᱠᱩᱠᱩ ᱞᱟᱹᱭᱮᱜ ᱛᱟᱦᱮᱱᱟ ᱡᱮ ᱮᱸ ᱱᱩᱠᱟ ᱠᱩ ᱛᱚᱠᱷᱚᱱ ᱫᱚ ᱢᱳᱵᱟᱭᱤᱞ ᱤᱱᱴᱟᱨᱱᱮᱴ ᱡᱩᱜᱽ ᱫᱚ ᱵᱟᱝ ᱛᱮᱦᱮᱸ ᱠᱟᱱᱟ᱾ ᱛᱚᱠᱷᱚᱱ ᱫᱚ ᱱᱩᱠᱟ ᱧᱮᱯᱮᱞ ᱠᱟᱛᱮᱜ ᱜᱤ ᱠᱩ ᱟᱹᱜᱩᱭᱮᱜ ᱠᱩ ᱛᱷᱮᱱᱟ ᱵᱟᱹᱦᱩ ᱠᱩ ᱥᱮ ᱚᱱᱟ ᱟᱝᱠᱟ ᱜᱤ᱾
ᱦᱩᱸ
ᱥᱮ
ᱦᱳᱭ ᱚᱝᱠᱟ ᱜᱮ ᱱᱮᱛᱟᱨ ᱫᱚ ᱟᱫᱚ, ᱱᱟᱦᱟᱜ ᱡᱩᱠ‌ ᱛᱚ᱾
ᱦᱚᱭ ᱦᱚᱭ᱾
ᱚᱱᱟ ᱛᱮ
ᱱᱟᱦᱟᱜ ᱡᱩᱜᱽ ᱫᱚ ᱟᱫᱚ ᱟᱭᱢᱟ ᱯᱟᱞᱴᱟᱣ ᱠᱟᱱᱟ ᱯᱚᱨᱤᱵᱚᱨᱛᱚᱱᱚᱜ ᱠᱟᱱᱟ ᱱᱮᱛᱟᱨ ᱫᱚ᱾
ᱦᱳᱭ ᱟᱨ ᱡᱟᱹᱥᱛᱤ ᱠᱟᱭᱛᱮ ᱧᱮᱞᱚᱜ ᱠᱟᱱᱟ ᱡᱮ, ᱠᱚᱢ ᱩᱢᱮᱨ ᱨᱮᱠᱚ ᱵᱟᱯᱞᱟᱜ ᱠᱟᱱᱟ ᱚᱱᱟ ᱢᱤᱫᱴᱟᱱ ᱟᱨᱚ ᱢᱟᱨᱟᱝ ᱥᱚᱢᱚᱥᱟ ᱦᱮᱸ ᱥᱮ ᱵᱟᱝ᱾
ᱦᱳᱭ ᱦᱳᱭ ᱚᱱᱟᱜᱮ ᱟᱫᱚ ᱦᱮᱸ ᱵᱮᱥᱤᱨ ᱵᱷᱟᱜᱽ ᱜᱮ ᱧᱮᱞᱚᱜ ᱠᱟᱱᱟ ᱚᱱᱮ ᱱᱤᱛᱚᱜ ᱚᱱᱮ ᱠᱚᱢ ᱥᱚᱢᱚᱭ ᱨᱮᱠᱚ ᱵᱟᱯᱞᱟᱜ ᱠᱟᱱᱟ᱾ ᱚᱱᱟ ᱫᱚ ᱦᱟᱸᱜ ᱟᱹᱞᱤᱧ ᱞᱮᱠᱟ ᱛᱮᱫᱚ ᱡᱩᱫᱤ ᱞᱤᱧ ᱞᱟᱹᱭᱟ ᱛᱟᱦᱚᱞᱮ ᱫᱚ ᱥᱟᱵ ᱠᱟᱜᱢ ᱦᱩᱭᱩᱜ ᱠᱟᱱᱟ ᱡᱮᱢᱚᱱ ᱯᱨᱳᱜᱨᱟᱢ ᱠᱩ, ᱵᱮᱥᱤᱨ ᱵᱷᱟᱜ ᱡᱟᱦᱟᱱᱟᱜ ᱜᱮ ᱦᱩᱭᱩᱜ ᱠᱟᱱ ᱚᱱᱟ ᱨᱮᱱᱟᱜ ᱜᱮ ᱢᱤᱫᱴᱮᱱ ᱯᱨᱳᱜᱨᱟᱢ ᱠᱚ ᱫᱚᱦᱚᱭᱫᱟ ᱟᱫᱚ ᱮᱸ ᱵᱚᱞᱮ ᱠᱩᱲᱤ ᱠᱩ ᱠᱩ ᱪᱟᱞᱟᱜ ᱠᱟᱱᱟ ᱟᱨᱠᱤ ᱠᱚᱲᱟ ᱠᱚᱦᱚᱸ ᱠᱚ ᱪᱟᱞᱟᱜ ᱠᱟᱱᱟ ᱠᱟᱹᱴᱤᱡ ᱩᱢᱮᱨ ᱨᱮᱱ ᱥᱟᱱᱟᱢ ᱠᱩ ᱟᱲᱟᱜ ᱜᱤᱰᱤ ᱠᱟᱠᱚ ᱠᱟᱱᱟ ᱜᱚᱜᱚ ᱵᱟᱵᱟ ᱪᱮᱫ ᱦᱚᱸ ᱵᱟᱠᱚ ᱢᱮᱛᱟ ᱠᱚ ᱠᱟᱱᱟ᱾ ᱟᱫᱚ ᱜᱚᱴᱟ ᱯᱷᱟᱱᱥᱮᱱ ᱠᱚᱨᱮᱜ ᱠᱩ ᱫᱟᱬᱟ ᱵᱟᱲᱟᱭ ᱠᱟᱱᱟ ᱧᱤᱨ ᱵᱟᱲᱟᱭ ᱠᱟᱱᱟ ᱠᱩ ᱥᱳᱥᱟᱞ ᱢᱤᱰᱤᱭᱟ ᱠᱚᱨᱮᱜ, ᱚᱱᱮ ᱵᱮ ᱵᱟᱹᱲᱤᱡ ᱧᱮᱞ ᱧᱟᱢᱚᱜ ᱠᱟᱱᱟ᱾ ᱟᱫᱚ ᱚᱱᱠᱟ ᱠᱟᱛᱮᱜ ᱜᱮ ᱟᱨ ᱚᱱᱮ ᱡᱮ ᱱᱮᱛᱟᱨ ᱢᱟ ᱠᱟᱹᱴᱤᱡ ᱩᱢᱮᱨ ᱠᱷᱚᱡ ᱜᱤ ᱠᱩᱲᱤ ᱜᱤᱫᱽᱨᱟᱹ ᱦᱳᱠ ᱠᱚᱲᱟ ᱜᱤᱫᱽᱨᱟᱹ ᱦᱳᱠ ᱢᱳᱵᱟᱭᱤᱞ ᱠᱩ ᱮᱢᱟᱠᱚ ᱠᱟᱱᱟ ᱟᱫᱚ ᱚᱱᱠᱟ ᱠᱟᱛᱮᱜ ᱜᱤ ᱥᱟᱵ ᱠᱟᱢ ᱟᱠᱩ ᱜᱮ ᱱᱤᱡᱮ ᱛᱮᱠᱩ ᱵᱟᱹᱲᱤᱡᱚᱜ ᱠᱟᱱᱟ, ᱟᱫᱚ ᱚᱱᱟ ᱞᱮᱠᱟ ᱛᱮᱞᱤᱧ ᱢᱮᱱᱟ ᱜᱚᱜᱚ ᱵᱟᱵᱟ ᱴᱷᱮᱡ ᱦᱚᱸ ᱱᱤᱭᱟᱹ ᱠᱚᱫᱚ ᱛᱷᱚᱲᱟ ᱞᱟᱹᱭ ᱩᱪᱤᱛ ᱚᱠᱟᱴᱷᱟᱜ ᱠᱟᱱᱟ ᱵᱩᱲᱤ ᱵᱟᱹᱜᱤ ᱵᱩᱜᱤ ᱵᱟᱹᱲᱤᱜ ᱚᱱᱟ ᱠᱚᱫᱚ ᱞᱟᱹᱭ ᱫᱚ ᱫᱚᱨᱠᱟᱨ ᱢᱮᱱᱟᱜ ᱠᱟᱜᱼᱟ, ᱟᱫᱚ ᱚᱱᱟ ᱠᱚ ᱤᱫᱤ ᱠᱟᱛᱮᱜ ᱟᱵᱮᱱ ᱪᱮᱫ ᱵᱮᱱ ᱞᱟᱹᱭ ᱠᱮᱭᱟ,
ᱦᱳᱭ ᱮᱠᱫᱚᱢ ᱴᱷᱤᱠ ᱠᱟᱛᱷᱟ ᱜᱮᱵᱮᱱ ᱞᱟᱹᱭ ᱠᱟᱜᱼᱟ, ᱛᱚ ᱦᱚᱜᱼᱚᱭ ᱡᱮ ᱯᱷᱳᱱ ᱯᱷᱳᱱ ᱮᱢᱚᱱ ᱢᱤᱫᱴᱟᱝ ᱵᱟᱹᱲᱤᱡ ᱚᱨᱥᱚᱝ ᱮ ᱟᱹᱜᱩ ᱠᱟᱫᱟ ᱟᱵᱚᱣᱟᱜ ᱥᱟᱶᱛᱟ ᱨᱮ, ᱥᱮ ᱥᱩᱫᱷᱩ ᱢᱟᱛᱨᱚ ᱟᱵᱚ ᱟᱵᱚᱣᱟᱜ ᱥᱟᱱᱛᱟᱲ ᱥᱟᱶᱛᱟ ᱨᱮᱫᱚ ᱵᱟᱝ ᱡᱚᱛᱚ ᱨᱚᱠᱚᱢᱟᱜ ᱥᱟᱶᱛᱟ ᱨᱮᱜᱮ ᱧᱮᱞᱚᱜ ᱠᱟᱱᱟ, ᱛᱚᱵᱮ ᱟᱵᱚ ᱥᱟᱱᱛᱟᱲ ᱥᱟᱶᱛᱟ ᱨᱮᱫᱚ ᱡᱟᱹᱥᱛᱤ ᱠᱟᱭ ᱛᱮᱜᱮ ᱧᱮᱞᱚᱜ ᱠᱟᱱᱟ,
ᱦᱳᱭ,
ᱱᱚᱣᱟ ᱞᱟᱹᱜᱤᱫ ᱱᱚᱣᱟ ᱞᱟᱹᱭ ᱜᱟᱱᱚᱜᱼᱟ ᱡᱮ ᱟᱹᱰᱤ ᱠᱤᱪᱷᱩ ᱜᱮ ᱟᱵᱚ ᱵᱚᱱ ᱟᱫ ᱮᱫᱟ ᱡᱟᱦᱟᱸ ᱞᱮᱠᱟ ᱦᱚᱸᱜᱼᱚᱭ ᱡᱮ ᱚᱱᱟ ᱯᱷᱳᱱ ᱦᱚᱛᱮᱡ ᱛᱮ ᱜᱤᱫᱟᱹᱨ ᱜᱤᱫᱽᱨᱟᱹ ᱠᱚ ᱢᱟᱱᱮ ᱠᱩᱞᱦᱤ ᱫᱷᱩᱲᱤ ᱨᱮ ᱠᱷᱤᱞᱰᱩ ᱠᱚ ᱵᱟᱹᱜᱤ ᱠᱟᱫᱟ ᱚᱱᱟ ᱥᱟᱶᱛᱮ ᱞᱟᱦᱟᱛᱮ ᱡᱟᱦᱟᱸ ᱞᱮᱠᱟ ᱢᱟᱱᱮ ᱥᱤᱸᱜᱟᱹᱲ ᱚᱠᱛᱚ ᱠᱟᱹᱴᱤᱜ ᱦᱩᱰᱤᱧ ᱦᱩᱰᱤᱧ ᱜᱤᱫᱽᱨᱟᱹ ᱠᱚ ᱦᱟᱲᱟᱢ ᱵᱩᱲᱦᱤ ᱴᱷᱮᱱ ᱟᱨᱠᱤ ᱜᱚᱲᱚᱢ ᱦᱟᱲᱟᱢ ᱜᱚᱲᱚᱢ ᱵᱩᱰᱷᱤ ᱴᱷᱮᱱ ᱠᱚ ᱫᱩᱲᱩᱵ ᱠᱟᱱ ᱛᱟᱦᱮᱱᱟ ᱠᱩᱫᱩᱢ ᱠᱟᱹᱦᱱᱤ ᱠᱚᱠᱚ ᱟᱡᱚᱢᱮᱫ ᱛᱟᱦᱮᱱᱟ ᱱᱮᱛᱟᱨ ᱫᱚ ᱚᱱᱟ ᱡᱤᱱᱤᱥ ᱴᱟ ᱫᱚ ᱮᱠᱫᱚᱢ ᱜᱮ ᱟᱫ ᱪᱟᱵᱟᱜ ᱠᱟᱱᱟ᱾
ᱟᱫ ᱪᱟᱵᱟᱣ ᱠᱟᱱᱟ ᱦᱮᱸ ᱟᱥᱚᱞ ᱠᱟᱛᱷᱟ ᱫᱚ ᱦᱩᱭᱩᱜ ᱠᱟᱱᱟ᱾ ᱱᱤᱭᱟᱹ ᱱᱮᱛᱟᱨ ᱤᱱᱴᱟᱨᱱᱮᱴ ᱢᱳᱵᱟᱭᱤᱞ ᱡᱩᱜᱽ ᱦᱮᱡ ᱠᱟᱛᱮᱫ ᱱᱤᱭᱮ, ᱵᱚᱞᱮ ᱢᱤᱫ ᱯᱚᱠᱷᱮ ᱫᱚ ᱱᱟᱯᱟᱭ ᱜᱮ ᱦᱩᱭᱩᱜ ᱠᱟᱱᱟ ᱟᱫᱚ ᱡᱮ ᱚᱱᱟ᱾ ᱢᱳᱚᱵᱟᱭᱤᱞ ᱨᱮ ᱜᱤ ᱫᱷᱮᱭᱟᱱ ᱠᱚ ᱮᱢᱮᱫ ᱠᱷᱟᱱ, ᱠᱷᱟᱡ ᱟᱨ ᱦᱮᱸ ᱱᱤᱛᱚᱜ ᱫᱚ ᱞᱟᱹᱴᱩ ᱵᱟ ᱜᱚᱲᱚᱢ ᱜᱚᱲᱚᱢ ᱵᱟ ᱛᱟᱠᱚ ᱴᱷᱮᱡ ᱫᱚ ᱵᱟᱠᱚ ᱫᱩᱲᱩᱵ ᱥᱚᱸᱜᱮᱜ ᱠᱟᱱᱟ ᱟᱨᱠᱤ ᱮᱸᱻ ᱟᱨ ᱥᱮᱫᱟᱭ ᱫᱚ ᱠᱩᱞᱟᱹᱭ ᱟᱹᱜᱩᱭᱟ ᱥᱮ ᱥᱮᱫᱟᱭ ᱟᱞᱮ ᱡᱚᱠᱷᱚᱱ ᱠᱟᱹ
ᱦᱳᱭ ᱚᱱᱮ ᱚᱱᱟ ᱚᱱᱟᱴᱟ ᱡᱤᱱᱤᱥ ᱠᱷᱩᱵ ᱵᱷᱟᱹᱜᱤ ᱴᱤᱡ ᱧᱮᱞ ᱞᱮᱠᱷᱟᱱ ᱧᱮᱞᱚᱜᱚᱜᱼᱟ ᱡᱮ ᱟᱵᱚ ᱱᱤᱛᱚᱜ ᱫᱚ ᱢᱟᱱᱮ ᱱᱟᱦᱟᱜ ᱡᱩᱜᱽ ᱨᱮᱫᱚ ᱮᱠᱫᱚᱢ ᱛᱮ ᱡᱟᱹᱥᱛᱤ ᱠᱟᱭ ᱛᱮᱜᱮ ᱱᱚᱣᱟ ᱠᱩᱫᱩᱢ ᱠᱟᱹᱦᱱᱤ ᱱᱚᱣᱟ ᱠᱚᱫᱚ ᱟᱫ ᱤᱫᱤᱜ ᱠᱟᱱᱟ ᱥᱮ ᱜᱤᱫᱟᱹᱨ ᱯᱤᱫᱟᱹᱨ ᱠᱚᱦᱚᱸ ᱵᱟᱠᱚ ᱫᱩᱲᱩᱵ ᱠᱟᱱᱟ ᱥᱮ
ᱦᱳᱭ ᱾
ᱡᱟᱹᱥᱛᱤ ᱠᱟᱭᱛᱮ ᱢᱳᱚᱵᱟᱭᱤᱞ ᱪᱮᱛᱟᱱ ᱨᱮᱜᱮ ᱵᱤᱥᱤ ᱴᱟᱱ ᱟᱨᱠᱤ ᱦᱮᱡ ᱟᱠᱟᱱ ᱛᱟᱠᱚᱣᱟ ᱾
ᱦᱳᱭ ᱦᱳᱭ ᱚᱱᱟ ᱚᱱᱟ ᱟᱫᱚ ᱦᱟᱸᱜ ᱱᱤᱭᱟᱹ ᱠᱚ ᱤᱫᱤ ᱠᱟᱛᱮᱫ ᱫᱚ ᱦᱟᱸᱜ ᱠᱟᱹ ᱥᱟᱵ ᱠᱟᱢ ᱟᱹᱰᱤ ᱵᱟᱹᱲᱤᱡ ᱚᱨᱥᱚᱝ ᱜᱮ ᱦᱩᱭᱩᱜ ᱠᱟᱱᱟ ᱯᱟᱲᱟᱜ ᱠᱟᱱᱟ ᱟᱵᱚ ᱜᱮᱵᱩᱱ ᱵᱟᱵᱩᱱ ᱞᱟᱦᱟ ᱫᱟᱲᱮᱭᱟᱜᱼᱟ ᱟᱨᱠᱤ ᱠᱟᱹᱴᱤᱡ ᱩᱢᱮᱨ ᱨᱮᱠᱚ ᱡᱟᱶᱟᱭᱚᱜ ᱠᱟᱱᱟ ᱟᱨᱼᱼ ᱚᱱᱮ ᱚᱱᱠᱟ ᱦᱩᱭᱩᱜ ᱠᱟᱱᱟ ᱟᱞᱮᱥᱮᱫ ᱫᱚ ᱠᱟᱹᱴᱤᱡ ᱩᱢᱮᱨ ᱨᱮ ᱚᱱᱮ ᱪᱮ ᱪᱳᱫᱳ ᱯᱚᱱᱮᱨᱚ ᱦᱮᱸ ᱩᱢᱮᱨ ᱨᱮᱜᱮ ᱠᱚ ᱡᱟᱶᱟᱭᱚᱜ ᱠᱟᱱᱟ ᱠᱚ ᱠᱩᱲᱤ ᱠᱚᱦᱚᱸ ᱟᱫᱚ ᱛᱟᱭᱱᱚᱢ ᱛᱮᱫᱚ ᱡᱟᱜᱮᱠᱚ ᱛᱟᱦᱮᱱ ᱠᱟᱱᱟ ᱢᱤᱫ ᱵᱚᱪᱷᱚᱨ ᱜᱟᱱ ᱵᱟᱨ ᱵᱚᱪᱷᱚᱨ ᱜᱟᱱ ᱤᱱᱟᱹᱯᱚᱨ ᱫᱚ ᱟᱨ ᱠᱚ ᱫᱟᱹᱲ ᱫᱟ ᱟᱵᱟᱨ ᱚᱱᱠᱟᱜ ᱜᱮ ᱮᱴᱟᱜ ᱨᱮᱠᱚ ᱡᱟᱶᱟᱭᱚᱜ ᱠᱟᱱᱟ ᱟᱫᱚ ᱚᱱᱠᱟ ᱠᱚ ᱦᱟᱸᱰᱮ ᱱᱚᱰᱮ ᱠᱚ ᱪᱟᱞᱟᱣ ᱞᱮᱱᱠᱷᱟᱡ ᱫᱚ ᱱᱤᱡᱮᱨᱟᱜ ᱞᱟᱭᱤᱯᱷ ᱫᱚ ᱟᱠᱚᱣᱟᱜ ᱱᱤᱡᱮ ᱛᱮᱜᱮ ᱵᱟᱹᱲᱤᱡᱚᱜ ᱠᱟᱱᱟ ᱟᱨᱠᱤ ᱚᱱᱮ ᱚᱱᱠᱟᱜᱤ, ᱵᱮᱥᱤᱨ ᱵᱷᱟᱜᱽ ᱚᱱᱠᱟ ᱧᱮᱞ ᱧᱟᱢᱚᱜ ᱠᱟᱱᱟ, ᱟᱯᱮ ᱥᱮᱫ ᱫᱚ ᱪᱮᱫ ᱞᱮᱠᱟ?
ᱪᱮᱫ ᱦᱮᱸ ᱨᱚᱲ ᱵᱟᱞᱤᱧ ᱟᱸᱡᱚᱢ ᱫᱟ?
ᱞᱟᱹᱭᱫᱟᱞᱤᱧ ᱟᱯᱮ ᱥᱮᱫ ᱫᱚ ᱪᱮᱫᱞᱠᱟ ᱱᱚᱝᱠᱟ ᱜᱮ?
ᱦᱳᱭ ᱟᱞᱮᱥᱮᱱ ᱦᱚᱸ ᱚᱱᱠᱟ ᱜᱮ ᱛᱤᱦᱮᱧ ᱜᱟᱯᱟ ᱫᱚ ᱱᱮᱛᱟᱨ ᱫᱚ ᱟᱨᱠᱤ ᱾
ᱦᱳᱭ ᱟᱫᱚ ᱱᱚᱣᱟ ᱠᱚ ᱫᱚ ᱠᱩᱲᱤ ᱜᱤᱫᱽᱨᱟᱹ ᱦᱚᱸ ᱵᱟᱠᱚ ᱵᱩᱡᱷᱟᱹᱣ ᱫᱟ ᱵᱩᱜᱤ ᱵᱟᱹᱲᱤᱡ ᱱᱤᱛ ᱱᱮᱛᱟᱨ ᱫᱚ ᱟᱨ ᱥᱮᱪᱮᱫ ᱦᱚᱸ ᱥᱮᱪᱮᱫ ᱠᱚᱢ ᱛᱟᱦᱮᱱ ᱠᱷᱟᱡ ᱚᱱᱟ ᱠᱚᱦᱚᱸ ᱦᱩᱭᱩᱜᱼᱟ ᱟᱨᱠᱤ ᱱᱮᱛᱟᱨ ᱫᱚ ᱮᱸᱜ ᱤᱛᱩᱱ ᱟᱥᱲᱟ ᱠᱚᱸᱦᱚᱸ ᱵᱟᱠᱚ ᱠᱩᱞᱮᱫ ᱠᱚᱣᱟ, ᱜᱚᱜᱚ ᱵᱟᱵᱟ ᱦᱚᱸ ᱦᱮᱸ ᱵᱟᱠᱚ ᱵᱩᱡᱷᱟᱹᱣ ᱠᱚ ᱠᱟᱱᱟ ᱚᱱᱟ ᱠᱷᱟᱹᱛᱤᱨ ᱛᱮᱦᱚᱸ ᱱᱚᱣᱟ ᱠᱚᱫᱚ ᱦᱩᱭ ᱦᱩᱭᱩᱜ ᱠᱟᱱᱟ ᱟᱨᱠᱤ ᱾